ᱡᱚᱦᱟᱨ ᱜᱮ
ᱦᱳᱭ ᱜᱚᱝᱠᱮ ᱡᱚᱦᱟᱨ ᱜᱮ
ᱦᱳᱭ ᱨᱚᱲ ᱠᱚ ᱟᱸᱡᱚᱢᱚᱜ ᱠᱟᱱ ᱜᱮᱭᱟ ᱛᱚ ᱱᱟᱯᱟᱭ ᱜᱮ᱾
ᱦᱩᱸ ᱟᱸᱡᱚᱢᱚᱜ ᱠᱟᱱ ᱜᱮᱭᱟ ᱱᱟᱯᱟᱭ᱾
ᱟᱪᱪᱷᱟ ᱟᱪᱷᱟ ᱟᱪᱷᱟ ᱟᱨ ᱛᱟᱦᱞᱮ ᱪᱮᱫ ᱞᱮᱠᱟ ᱱᱟᱯᱟᱭ ᱵᱟᱲᱟ ᱜᱮ᱾
ᱦᱳᱭ ᱱᱟᱯᱟᱭ ᱵᱟᱲᱟ ᱜᱮ᱾
ᱟᱪᱪᱷᱟ ᱟᱪᱪᱷᱟ
ᱛᱟᱞᱦᱮ ᱟᱵᱮᱱ ᱜᱮ ᱞᱟᱹᱭ ᱵᱤᱱ ᱢᱟ ᱪᱮᱫ ᱤᱫᱤ ᱠᱟᱛᱮᱫ ᱨᱚᱯᱚᱲ ᱞᱮᱱᱠᱷᱟᱱ ᱱᱟᱯᱟᱭᱚᱜᱼᱟ, ᱠᱟᱹᱴᱤᱡ ᱞᱟᱹᱭ ᱥᱚᱫᱚᱨ ᱞᱮᱠᱷᱟᱱ ᱫᱚ ᱱᱟᱯᱟᱭ ᱠᱚᱜᱼᱟ, ᱟᱹᱵᱤᱱ ᱡᱩᱫᱤ ᱵᱤᱱ ᱢᱚᱱᱮ ᱵᱟᱲᱟᱣ ᱠᱟᱜ ᱠᱷᱟᱱ ᱫᱤᱥᱟᱹ ᱦᱩᱥ ᱦᱤᱡᱩᱜ ᱠᱟᱱ ᱠᱷᱟᱱ ᱫᱚ᱾
ᱦᱳᱭ ᱟᱹᱞᱤᱧ ᱢᱟᱛᱚ ᱚᱱᱮ ᱡᱟᱦᱟᱸᱵᱤᱱ ᱞᱟᱹᱭ ᱠᱮᱜᱼᱟ ᱟᱵᱚᱣᱟᱜ ᱚᱱᱟ ᱠᱚ, ᱯᱚᱨᱚᱵᱽ ᱯᱩᱦᱳᱲ ᱠᱚ ᱵᱮᱯᱟᱨ ᱛᱮᱢᱟ ᱵᱟᱹᱞᱤᱧ ᱵᱟᱲᱟᱭ ᱜᱮᱭᱟ᱾ ᱛᱚ ᱚᱱᱟ ᱠᱚᱜᱮ ᱠᱟᱹᱴᱤᱡ ᱵᱮᱱ ᱞᱟᱹᱭ ᱥᱟᱰᱮ ᱟᱹᱞᱤᱧ ᱠᱷᱟᱱ ᱟᱨᱚ ᱵᱷᱟᱹᱜᱤ ᱠᱚᱜᱼᱟ ᱟᱫᱚ ᱪᱮᱫ᱾ ᱦᱩᱸ
ᱚᱱᱠᱟ ᱢᱟᱦᱟ ᱟᱵᱚᱣᱟᱜ ᱥᱚᱢᱟᱡᱽ ᱨᱮᱢᱟ ᱟᱭᱢᱟ ᱞᱮᱠᱟᱱ ᱯᱚᱨᱚᱵᱽ ᱜᱮ ᱢᱮᱱᱟᱜ ᱟᱠᱟᱫ ᱛᱟᱵᱚᱱᱟ ᱾ᱡᱮᱢᱚᱱ ᱠᱟᱨᱟᱢ ᱢᱮᱱᱟᱜ ᱟᱠᱟᱫᱟ, ᱥᱚᱦᱨᱟᱭ ᱢᱮᱱᱟᱜᱼᱟ, ᱟᱸᱥᱟᱭ ᱢᱮᱱᱟᱜᱼᱟ, ᱵᱟᱦᱟ ᱢᱮᱱᱟᱜ ᱟᱠᱟᱫᱟ, ᱟᱨᱚ ᱟᱭᱢᱟ ᱢᱮᱱᱟᱜ ᱟᱠᱟᱫ ᱜᱮᱭᱟ᱾ ᱟᱫᱚ ᱚᱱᱠᱟ ᱞᱮᱠᱟ ᱛᱮ ᱦᱟᱸᱜ ᱟᱵᱮᱱ ᱵᱮᱱ ᱢᱮᱱᱠᱷᱟᱱ ᱦᱟᱹᱛᱤ ᱞᱮᱠᱟᱱ ᱯᱚᱨᱚᱵᱽ ᱡᱟᱦᱟᱸ ᱫᱚ ᱟᱵᱚ ᱥᱚᱦᱨᱟᱭ ᱯᱚᱨᱚᱵᱽ ᱵᱚᱱ ᱢᱮᱛᱟᱜ ᱠᱟᱱᱟ, ᱟᱫᱚ ᱦᱟᱸᱜ ᱱᱚᱜᱼᱱᱟ ᱥᱚᱦᱨᱟᱭ ᱯᱚᱨᱚᱵᱽ ᱤᱫᱤ ᱠᱟᱛᱮᱫ ᱦᱟᱸᱜ ᱠᱟᱹᱴᱤᱡ ᱞᱤᱧ ᱜᱟᱯᱟᱞᱢᱟᱨᱟᱣ ᱞᱤᱧ ᱞᱟᱹᱭ ᱟᱵᱤᱱ ᱠᱟᱱᱟ ᱥᱮ ᱦᱟᱜ ᱞᱤᱧ ᱜᱟᱞᱚᱪ ᱮᱫᱟ ᱟᱨ ᱪᱮᱫ ᱟᱫᱚ ᱟᱞᱮ ᱥᱮᱱ ᱦᱟᱸᱜ ᱥᱚᱨᱦᱟᱭ
ᱟᱹᱞᱤᱧ ᱦᱚᱸ ᱵᱷᱟᱜᱮ ᱞᱤᱧ ᱵᱩᱡᱷᱟᱹᱣ ᱠᱮᱭᱟ ᱛᱚ ᱨᱚᱯᱚᱲ ᱜᱮ ᱵᱷᱟᱹᱜᱤ ᱠᱚᱜᱼᱟ᱾ ᱡᱮᱦᱮᱛᱩ ᱟᱵᱤᱱ ᱵᱤᱱ ᱵᱟᱲᱟᱭ ᱜᱮᱭᱟᱵᱤᱱ ᱟᱹᱞᱤᱧ ᱵᱤᱱ ᱞᱟᱹᱭ ᱥᱚᱫᱚᱨ ᱟᱞᱤᱧ ᱠᱷᱟᱱ ᱟᱹᱞᱤᱧ ᱦᱚᱸ ᱠᱟᱹᱴᱤᱡ ᱞᱤᱧ ᱵᱟᱲᱟᱭ ᱠᱮᱭᱟ ᱠᱤᱪᱷᱩᱴᱟ ᱾ᱦᱚᱭ
ᱦᱳᱭ ᱦᱳᱭ ᱦᱳᱭ ᱟᱫᱚ ᱟᱹᱞᱤᱧ ᱢᱟ ᱦᱟᱜ ᱦᱳᱭ ᱟᱫᱚ ᱟᱞᱮ ᱥᱮᱫ ᱫᱚ ᱦᱟᱸᱜ ᱱᱚᱜᱼ ᱱᱚᱝᱠᱟ ᱥᱚᱦᱚᱨᱟᱭ ᱯᱚᱨᱚᱵᱽ ᱫᱚᱞᱮ ᱢᱟᱱᱟᱣ ᱵᱟᱛᱟᱣᱮᱫᱟ ᱦᱟᱸᱜ, ᱟᱞᱮ ᱫᱚ ᱦᱟᱸᱜ ᱢᱚᱬᱮ ᱥᱤᱧ ᱢᱚᱬᱮ ᱧᱤᱫᱟᱹ ᱞᱮ ᱢᱟᱱᱟᱣᱮᱫᱼᱟ᱾ ᱟᱫᱚ ᱦᱟᱸᱜ ᱱᱚᱝᱠᱟ ᱞᱮᱠᱟ ᱧᱮᱞ ᱞᱮᱠᱷᱟᱱ ᱡᱮ ᱯᱳᱭᱞᱳ ᱛᱮᱫᱚ ᱯᱳᱭᱞᱩ ᱦᱤᱞᱳ ᱫᱚ ᱦᱟᱸᱜ ᱩᱢ ᱢᱟᱦᱟ ᱞᱮ ᱢᱟᱱᱟᱣᱮᱫᱼᱟ ᱟᱨ ᱫᱚᱥᱟᱨ ᱢᱟᱦᱟ ᱫᱚ ᱦᱟᱸᱜ ᱵᱚᱸᱜᱟᱜ ᱟᱫᱚ ᱵᱚᱸᱜᱟ ᱦᱤᱞᱳᱜ ᱫᱚ ᱦᱟᱸᱜ ᱚᱱᱠᱟ ᱜᱮ ᱟᱯᱟᱱ ᱟᱹᱯᱤᱱ ᱜᱷᱟᱨᱚᱸᱡᱽ ᱨᱮᱱ ᱢᱟᱱᱮ ᱟᱯᱟᱱ ᱟᱯᱤᱱ ᱯᱟᱹᱨᱤᱥ ᱨᱮᱱ ᱦᱚᱲ ᱠᱚ ᱥᱮ ᱢᱟᱱᱢᱤ ᱠᱚ ᱟᱯᱟᱱ ᱟᱯᱤᱱ ᱜᱷᱟᱨᱚᱸᱡᱽ ᱨᱮ ᱦᱟᱸᱜ ᱚᱱᱠᱟ ᱠᱚ ᱵᱚᱸᱜᱟ ᱵᱳᱩᱨᱩᱜᱼᱟ ᱟᱨ ᱡᱚᱢ ᱧᱩᱭᱟᱠᱚ ᱟᱨ ᱡᱟᱸᱦᱟᱸ ᱛᱮᱥᱟᱨ ᱦᱤᱞᱳᱜ ᱫᱚ ᱛᱮᱥᱟᱨ ᱦᱤᱞᱚᱜ ᱫᱚ ᱦᱟᱜ ᱮᱱ ᱦᱤᱞᱳᱜ ᱫᱚ ᱥᱟᱹᱨᱫᱤ ᱢᱟᱦᱟ ᱵᱚᱱ ᱢᱮᱛᱟᱜ ᱠᱟᱱᱟ ᱟᱫᱚ ᱮᱱ ᱦᱤᱞᱳᱜ ᱫᱚ ᱦᱟᱸᱜ ᱠᱷᱩᱱᱴᱟᱹᱣ ᱦᱩᱭᱩᱜᱼᱟ ᱟᱨ ᱪᱮᱫ᱾ ᱟᱨ ᱯᱩᱱᱟᱜ ᱦᱤᱞᱳᱜ ᱫᱚ ᱟᱞᱮ ᱫᱚ ᱦᱟᱸᱜ ᱟᱨᱚ ᱨᱮᱞᱮ ᱠᱷᱩᱱᱴᱟᱹᱣ ᱠᱚᱣᱟ ᱢᱟᱱᱮ ᱟᱞᱮ ᱫᱚ ᱦᱟᱜ ᱵᱟᱨ ᱫᱤᱱ ᱞᱮ ᱠᱷᱩᱱᱴᱟᱹᱣ ᱠᱚᱣᱟ ᱟᱨ ᱢᱚᱬᱮ ᱢᱟᱦᱟ ᱦᱤᱞᱳᱜ ᱫᱚ ᱦᱟᱸᱜ ᱡᱟᱞᱮ ᱢᱟᱦᱟᱞᱮ ᱢᱮᱛᱟᱜ ᱠᱟᱱᱟ᱾
ᱟᱪᱪᱷᱟ
ᱦᱳᱭ ᱟᱫᱚ ᱚᱱᱠᱟ ᱞᱮᱠᱟᱛᱮ ᱦᱟᱸᱜ ᱡᱟᱦᱟᱸᱞᱤᱧ ᱢᱮᱱ ᱠᱮᱫ ᱫᱚ, ᱯᱳᱭᱞᱳ ᱫᱤᱱ ᱩᱢ ᱢᱟᱦᱟ, ᱟᱫᱚ ᱩᱢ ᱢᱟᱦᱟᱸ ᱦᱤᱞᱳᱜ ᱫᱚ ᱚᱱᱠᱟ ᱜᱮ ᱡᱟᱦᱮᱨ ᱥᱟᱹᱲᱤᱢ ᱫᱟᱜ ᱵᱟᱲᱟ ᱦᱩᱭᱩᱜᱼᱟ᱾ ᱟᱨ ᱚᱱᱟ ᱠᱚ ᱥᱟᱯᱷᱟ ᱵᱟᱲᱟᱭ ᱦᱩᱭᱩᱜᱼᱟ, ᱡᱟᱦᱮᱨ ᱠᱚ ᱦᱟᱸᱜ ᱟᱨ ᱡᱟᱦᱟᱸ ᱦᱤᱞᱳᱜ ᱫᱚ ᱵᱚᱸᱜᱟᱜ ᱢᱟᱦᱟ ᱢᱮᱱ ᱦᱩᱭᱩᱜ ᱠᱟᱱ ᱫᱚ ᱵᱚᱸᱜᱟ ᱢᱟᱦᱟ ᱦᱤᱞᱳᱜ ᱫᱚ ᱦᱟᱸᱜ ᱮᱱ ᱦᱤᱞᱚᱜ ᱫᱚ ᱵᱚᱸᱜᱟ ᱵᱩᱨᱩ ᱦᱩᱭᱩᱜᱼᱟ ᱛᱚ ᱟᱨ ᱦᱟᱸᱜ ᱚᱱᱠᱟ ᱟᱯᱟᱱ ᱟᱹᱯᱤᱱ ᱜᱷᱟᱹᱭ ᱨᱮ ᱵᱟᱵᱟᱣ ᱵᱚᱸᱜᱟ ᱵᱩᱨᱩᱜ ᱠᱟᱱᱟ ᱦᱟᱸᱜ ᱟᱫᱚ ᱟᱹᱛᱩ ᱨᱮᱱ ᱡᱟᱦᱟᱸᱭ ᱱᱟᱭᱠᱮ ᱦᱟᱸᱜ ᱛᱟᱦᱮᱸᱱᱟᱭ ᱥᱟᱶᱛᱮ ᱟᱨᱚ ᱢᱚᱬᱮ ᱦᱚᱲ ᱠᱚ ᱛᱟᱦᱮᱸᱱᱟ ᱟᱫᱚ ᱩᱱᱠᱩ ᱠᱚ ᱟᱹᱛᱩ ᱠᱩᱞᱦᱤ ᱢᱩᱪᱟᱹᱫ ᱨᱮ ᱦᱟᱸᱜ ᱢᱤᱫᱴᱟᱝ ᱜᱚᱴ ᱴᱟᱺᱰᱤ ᱢᱮᱱᱛᱮ ᱦᱟᱸᱜ ᱛᱟᱦᱮᱸᱱᱟ ᱟᱫᱚ
ᱟᱪᱪᱷᱟ ᱾
ᱚᱱᱟ ᱜᱚᱴ ᱴᱟᱺᱰᱤ ᱨᱮᱜᱮ ᱦᱟᱸᱜ ᱚᱸᱰᱮ ᱱᱟᱭᱠᱮ ᱦᱟᱸᱜ ᱯᱩᱡᱟᱹ ᱯᱟᱥ ᱭᱟᱭ ᱵᱚᱸᱜᱟ ᱵᱩᱨᱩᱭᱟᱭ ᱟᱨ ᱡᱟᱦᱟᱸᱭ ᱠᱚ ᱟᱹᱛᱩ ᱨᱮᱱ ᱢᱚᱬᱮ ᱦᱚᱲ ᱠᱚ ᱛᱟᱦᱮᱸᱱᱟ ᱩᱱᱠᱩ ᱠᱚᱦᱚᱸ ᱠᱚ ᱛᱟᱦᱮᱸᱱᱟ ᱩᱱᱠᱩ ᱠᱚ ᱥᱮᱨᱮᱧᱟᱜ-ᱟ ᱥᱮᱠᱚ ᱨᱩᱣᱟᱜᱼᱟ ᱦᱟᱸᱜ ᱴᱟᱢᱟᱠ ᱛᱩᱢᱫᱟᱜ ᱟᱛᱮᱫ ᱟᱨ ᱚᱱᱠᱟ ᱜᱮ ᱩᱱᱠᱩ ᱡᱟᱦᱟᱸ ᱫᱟᱲᱮ ᱠᱚ, ᱠᱚ ᱮᱢ ᱫᱚ ᱦᱟᱸᱜ ᱵᱚᱸᱜᱟ ᱵᱩᱨᱩᱭᱟᱭ ᱱᱟᱭᱠᱮ ᱟᱫᱚ ᱩᱱᱠᱩ ᱠᱚᱫᱚ ᱦᱟᱸᱜ ᱠᱚ ᱥᱚᱲᱮ ᱠᱚᱣᱟ, ᱟᱫᱚ ᱚᱱᱮ ᱚᱱᱟ ᱥᱚᱲᱮ ᱜᱮ ᱦᱟᱸᱜ ᱠᱚ ᱡᱚᱢ ᱦᱟᱹᱴᱤᱧ ᱡᱚᱝ ᱟᱠᱚ ᱾ ᱡᱟᱦᱟᱸ ᱛᱤᱱᱟᱹᱜ ᱦᱚᱲ ᱠᱚ ᱦᱟᱸᱜ ᱚᱸᱰᱮ ᱠᱚ ᱛᱟᱦᱮᱸᱱᱟ ᱡᱚᱢ ᱦᱟᱹᱴᱤᱧ ᱵᱟᱲᱟ ᱠᱟᱛᱮᱫ ᱢᱩᱪᱟᱹᱫ ᱚᱠᱛᱚ ᱨᱮ ᱦᱟᱸᱜ ᱚᱱᱠᱟ ᱜᱮ ᱦᱟᱸᱜ ᱛᱚ ᱦᱟᱞᱠᱟ ᱦᱟᱸᱜ ᱢᱟᱱᱮ ᱧᱩᱦᱩᱢ ᱜᱚᱫᱚᱜᱼᱟ ᱦᱟᱸᱜ ᱟᱨ ᱪᱮᱫ ᱟᱫᱚ ᱧᱩᱦᱩᱢᱚᱜ ᱚᱠ ᱛᱚ ᱩᱱ ᱥᱚᱢᱚᱭ ᱦᱟᱸᱜ ᱚᱸᱰᱮ ᱜᱮ ᱱᱟᱭᱠᱮ ᱦᱟᱸᱜ ᱚᱱᱟ ᱵᱤᱞᱤ ᱚᱸᱰᱮ ᱜᱮ ᱫᱚᱦᱚ ᱠᱟᱜ ᱟᱭ ᱟᱫᱚ ᱚᱱᱟ ᱦᱟᱸᱜ ᱵᱤᱞᱤ ᱦᱟᱸᱜ ᱡᱟᱦᱟᱸ ᱠᱚ ᱟᱹᱛᱤᱧ ᱠᱚᱠᱚ ᱤᱫᱤ ᱠᱟ- ᱠᱚᱫᱚ ᱜᱟᱹᱭ, ᱠᱟᱰᱟ ᱰᱟᱝᱨᱤ ᱠᱚ ᱟᱫᱚ ᱱᱩᱝᱠᱩ ᱠᱚ ᱦᱟᱸᱜ ᱦᱤᱡᱩᱜ ᱥᱚᱢᱚᱭ ᱚᱸᱰᱮ ᱦᱟᱸᱜ ᱠᱚ ᱞᱮᱵᱮᱫ ᱦᱚᱪᱚ ᱠᱚᱣᱟ ᱟᱨᱠᱤ
ᱟᱫᱚ ᱱᱚᱝᱠᱟ ᱠᱟᱛᱮᱫ ᱜᱮ ᱦᱟᱸᱜ ᱵᱟᱹᱭ ᱵᱟᱹᱭᱛᱮ ᱟᱫᱚ ᱡᱚᱛᱚ ᱠᱚ ᱦᱮᱡ ᱤᱫᱤᱜᱼᱟ ᱚᱲᱟᱜ ᱥᱮᱱ ᱜᱮ ᱦᱟᱸᱜ, ᱴᱟᱢᱟᱠ ᱛᱩᱢᱫᱟᱜ ᱨᱩ ᱨᱩ ᱛᱮ ᱮᱱᱮᱡ ᱥᱮᱨᱮᱧ ᱛᱮ ᱱᱟᱭᱠᱮ ᱠᱮ ᱦᱟᱸᱜ ᱠᱚᱣᱟ ᱤᱭᱟᱹ ᱟᱫᱚ ᱱᱟᱭᱠᱮ ᱟᱹᱜᱩ ᱠᱟᱛᱮᱫ ᱱᱷᱟᱸᱜ ᱚᱲᱟᱜ ᱠᱚ ᱤᱫᱤ ᱦᱚᱴᱚ ᱠᱟᱭᱟ, ᱟᱫᱚ ᱮᱱᱠᱷᱟᱱ ᱤᱱᱟᱹ ᱯᱚᱨᱮ ᱫᱚ ᱦᱟᱸᱜ ᱠᱟᱜᱮ ᱟᱹᱛᱩ ᱨᱮᱱ ᱡᱚᱴᱟᱣ ᱠᱚᱲᱟ ᱠᱚ ᱡᱟᱦᱟᱸ ᱛᱤᱱᱟᱹᱜ ᱠᱚ ᱛᱟᱦᱮᱸᱱᱟ ᱜᱮ ᱟᱛᱩ ᱨᱮᱱ ᱦᱚᱲ ᱠᱚ ᱠᱤᱪᱷᱩ ᱡᱚᱱ ᱦᱚᱲ ᱠᱚᱫᱚ ᱦᱟᱸᱜ ᱚᱰᱚᱠ ᱠᱟᱛᱮᱫ ᱴᱟᱢᱟᱠ ᱛᱩᱢᱫᱟᱜ ᱛᱮ ᱱᱷᱟᱜ ᱚᱲᱟᱜ ᱚᱲᱟᱜ ᱜᱟᱹᱭ ᱡᱟᱜᱟᱣ ᱠᱚ ᱪᱟᱞᱟᱜᱼᱟ ᱾ ᱢᱟ ᱦᱟᱸᱜ ᱜᱟᱹᱭ ᱠᱚ ᱡᱟᱜᱟᱣ ᱠᱚᱣᱟ ᱪᱮᱫ ᱱᱟᱜ ᱚ ᱧᱤᱫᱟᱹ ᱵᱮᱲᱟ ᱟᱨ ᱪᱮᱫ, ᱜᱚᱴ ᱴᱟᱺᱰᱤ ᱠᱷᱚᱱᱟᱜ ᱨᱩᱣᱟᱹᱲ ᱠᱟᱛᱮᱫ ᱾ ᱟ ᱛᱟᱞᱮ ᱦᱟᱸᱜ ᱚᱱᱠᱟᱜᱮ ᱚᱲᱟᱜ ᱚᱲᱟᱜ ᱥᱮᱱ ᱠᱟᱛᱮ ᱛᱮ ᱜᱟᱹᱭ ᱠᱚ ᱡᱟᱜᱟᱣ ᱠᱚᱣᱟ ᱥᱮᱨᱮᱧ ᱟᱠᱚᱣᱟ ᱠᱚ ᱟᱫᱚ ᱦᱟᱸᱜ
ᱚᱸᱰᱮ ᱦᱟᱸᱜ ᱩᱱᱠᱩ ᱫᱚ ᱠᱚᱭ ᱠᱚ ᱮᱢᱟᱣ ᱠᱚ ᱫᱚ ᱡᱟᱦᱟᱸ ᱪᱟᱣᱞᱮ ᱠᱚᱭ ᱠᱚ ᱮᱢᱟ ᱠᱚᱣᱟ ᱥᱮ ᱠᱟᱹᱣᱰᱤ ᱠᱚ ᱮᱢᱟᱣᱠᱚᱣᱟ ᱟᱨ ᱚᱱᱠᱟᱱᱟᱜ ᱡᱩᱫᱤ ᱡᱚᱸᱰᱨᱟ ᱠᱚ ᱛᱟᱦᱮᱸᱱ ᱠᱷᱟᱱ ᱫᱚ ᱦᱟᱸᱜ ᱚᱱᱟ ᱠᱚᱠᱚ ᱠᱚᱭ ᱠᱚ ᱮᱢᱟᱣ ᱠᱚᱣᱟ ᱟᱨ ᱪᱮᱫ᱾ ᱟᱫᱚ ᱚᱱᱟ ᱫᱚ ᱦᱟᱸᱜ ᱚᱱᱠᱟ ᱚᱱᱠᱟ ᱛᱮ ᱦᱟᱸᱜ ᱥᱮᱛᱟᱜ ᱫᱷᱟᱹᱵᱤᱡ ᱚᱱᱟ ᱫᱚᱠᱚ ᱡᱟᱜᱟᱣ ᱠᱮᱫ ᱠᱚᱜᱮ ᱦᱟᱸᱜ ᱚᱱᱠᱟ ᱟᱹᱛᱩ ᱟᱹᱛᱩ ᱛᱮ ᱟᱫᱚ ᱯᱚᱨᱮ ᱫᱤᱱ ᱫᱚ ᱦᱟᱸᱜ ᱚᱱᱮᱞᱤᱧ ᱢᱮᱱ ᱠᱮᱫ ᱡᱟᱦᱟᱸ ᱫᱚ ᱠᱷᱩᱱᱴᱟᱹᱣ ᱢᱟᱦᱟ ᱦᱚᱸ ᱟᱫᱚ ᱮᱱᱦᱤᱞᱚᱜ ᱫᱚ ᱚᱱᱠᱟ ᱜᱮ ᱟᱨᱦᱚᱸ ᱠᱷᱩᱱᱴᱟᱹᱣ ᱢᱟᱦᱟ ᱠᱚ ᱮᱛᱚᱦᱚᱵᱟ ᱟᱨ ᱪᱮᱫ ᱾
ᱪᱷᱟ ᱾
ᱱᱚᱣᱟ ᱫᱚ ᱛᱟᱦᱚᱞᱮ ᱢᱟᱱᱮ ᱡᱟᱦᱟᱸ ᱠᱚ ᱞᱟᱹᱭᱟ ᱢᱟᱨᱟᱝ ᱯᱚᱨᱚᱵᱽ ᱟᱵᱚᱣᱟᱜ ᱥᱮ ᱪᱮᱫ?
ᱦᱚᱭ ᱦᱚᱭ ᱥᱚᱢᱟᱡᱽ ᱨᱮᱱᱟᱜ ᱡᱚᱛᱚ ᱠᱷᱚᱱᱟᱜ ᱢᱟᱨᱟᱝ ᱯᱚᱨᱚᱵᱽ ᱟᱨ ᱪᱮᱫ ᱾
ᱥᱚᱦᱚᱨᱟᱭ ᱟᱫᱚ ᱪᱮᱫ?
ᱦᱚᱭ ᱦᱚᱭ ᱾
ᱦᱮᱸ ᱠᱷᱩᱱᱴᱟᱹᱣ ᱠᱚᱫᱚ ᱠᱚ ᱟᱫᱚ ᱰᱟᱝᱜᱨᱤ ᱠᱚᱠᱚ ᱛᱚᱞ ᱠᱚᱣᱟ ᱟᱫᱚ ᱠᱚ ᱢᱟᱱᱮ ᱠᱚ ᱠᱷᱩᱱᱴᱟᱹᱣ ᱠᱚᱣᱟ ᱟᱫᱚ ᱪᱮᱫ ᱚᱱᱠᱟ?
ᱦᱚᱭ ᱦᱚᱭ ᱟᱫᱚ ᱰᱟᱝᱜᱨᱤ ᱠᱚᱢᱟ ᱯᱟᱹᱦᱤᱞ ᱡᱟᱦᱟᱸ ᱞᱮᱠᱟ ᱠᱚ ᱛᱟᱦᱮᱱ ᱠᱟᱱ ᱛᱟᱦᱮᱱᱟ ᱡᱟᱹᱥᱛᱤ ᱟᱹᱛᱩ ᱚᱲᱟᱜ ᱠᱚᱨᱮ ᱾ ᱟᱫᱚ ᱱᱮᱛᱟᱨ ᱢᱟ ᱚᱱᱠᱟ ᱰᱟᱝᱜᱨᱤ ᱠᱟᱰᱟ ᱠᱚᱫᱚ ᱦᱟᱸᱜ ᱛᱚ ᱵᱟᱠᱚ ᱧᱮᱞᱚᱜ ᱠᱟᱱᱟ ᱢᱤᱫ ᱵᱟᱨ ᱜᱮ ᱦᱟᱸᱜ ᱢᱮᱱᱟᱜ ᱠᱚᱣᱟ ᱾ ᱟᱫᱚ ᱱᱚᱛᱮ ᱯᱟᱹᱦᱤᱞ ᱞᱮᱠᱟ ᱫᱚ ᱦᱟᱸᱜ ᱡᱟᱠ ᱡᱚᱢᱚᱠ ᱧᱚᱜ ᱫᱚ ᱦᱟᱸᱜ ᱵᱟᱝ ᱦᱩᱭᱩᱜ ᱠᱟᱱ ᱛᱟᱵᱚᱱᱟ ᱰᱟᱜᱨᱤ ᱠᱷᱩᱱᱴᱟᱹᱣ ᱫᱚ ᱟᱨ ᱚᱱᱟ ᱥᱚᱦᱚᱨᱟᱭ ᱮᱱᱮᱡ ᱫᱚᱦᱚᱸ ᱡᱟᱠ ᱡᱚᱢᱚᱠ ᱧᱚᱜ ᱜᱮ ᱦᱩᱭᱩᱜᱼᱟ ᱾ ᱮᱱᱠᱷᱟᱱ ᱰᱟᱝᱜᱨᱤ ᱠᱷᱩᱱᱴᱟᱹ ᱫᱚ ᱚᱱᱠᱟ ᱡᱟᱠ ᱡᱚᱢᱚᱠ ᱧᱚᱜ ᱫᱚ ᱵᱟᱝ ᱦᱩᱭᱩᱜ ᱠᱟᱱᱟ ᱾ ᱟᱨ ᱱᱮᱛᱟᱨ ᱢᱟ ᱧᱮᱞ ᱞᱮᱠᱷᱟᱱ ᱜᱮᱦᱟᱸᱜ ᱯᱨᱚᱛᱮᱠᱴᱤ ᱟᱛᱩ ᱨᱮᱜᱮ ᱱᱮᱛᱟᱨ ᱢᱟ ᱠᱩᱞᱦᱤ ᱰᱟᱦᱟᱨ ᱠᱚᱦᱚᱸ ᱠᱚ ᱰᱷᱟᱞᱟᱭ ᱠᱟᱫᱟ ᱦᱟᱸᱜ ᱠᱷᱟᱱ ᱠᱩᱞᱦᱤ ᱠᱩᱞᱤ ᱛᱮ ᱦᱟᱜ ᱰᱟᱝᱜᱨᱟ ᱠᱟᱰᱟ ᱠᱚᱦᱚᱸ ᱢᱟᱜ ᱛᱚᱞ ᱢᱟ ᱵᱟᱭ ᱜᱟᱱᱚᱜ ᱠᱟᱱᱟ ᱟᱫᱚ ᱚᱱᱠᱟ ᱜᱮ ᱦᱟᱸᱜ ᱢᱤᱫ ᱵᱟᱨ ᱯᱷᱟᱠᱟ ᱡᱟᱭᱜᱟ ᱢᱮᱱᱟᱜ ᱟᱠᱟᱫᱟ ᱟᱨ ᱠᱩᱞᱦᱤ ᱢᱩᱪᱟᱹᱫ ᱠᱚᱨᱮ ᱢᱟᱴᱷ ᱠᱚ ᱢᱮᱱᱟᱜ ᱠᱟᱫᱟ ᱚᱱᱮ ᱚᱱᱟ ᱠᱚᱨᱮ ᱱᱟᱜ ᱢᱤᱫ ᱵᱟᱨ ᱚᱰᱚᱠ ᱠᱟᱛᱮᱫ ᱠᱷᱩᱱᱴᱟᱹᱣ ᱵᱟᱲᱟ ᱫᱚ ᱦᱩᱭᱩᱜᱼᱟ ᱟᱨ ᱪᱮᱫ ᱾
ᱟᱪᱪᱷᱟ ᱾ ᱟᱰᱤ ᱱᱟᱯᱟᱭ ᱠᱟᱛᱷᱟᱢ ᱞᱟᱹᱭ ᱠᱮᱜᱼᱟ ᱾ ᱱᱚᱣᱟ ᱢᱟ ᱵᱟᱞᱮ ᱵᱟᱰᱟᱭ ᱛᱟᱦᱮᱸ ᱞᱮ ᱢᱟᱱᱮ ᱵᱟᱹᱧ ᱵᱟᱰᱟᱭ ᱛᱟᱦᱮᱸ ᱟᱫᱚ ᱪᱮᱫ ᱞᱟᱹᱭᱟᱵᱤᱱ ᱵᱟᱰᱟᱭ ᱠᱮᱫᱼᱟ ᱞᱤᱧ ᱠᱤᱪᱷᱩᱴᱟ ᱨᱮᱦᱚᱸ ᱛᱚ ᱟᱭᱰᱤᱭᱟ ᱵᱚᱞᱚᱭᱮᱱ ᱛᱟᱞᱤᱧᱟ ᱟᱹᱞᱤᱧᱟ ᱢᱟᱱᱮ ᱵᱚᱦᱚᱜ ᱨᱮ ᱱᱟᱯᱟᱭ ᱜᱮ ᱾ ᱛᱟᱯᱚᱨᱮ ᱟᱨ ᱪᱮᱫ ᱠᱚ ᱞᱟᱹᱭᱟ ᱵᱟᱦᱟ ᱯᱚᱨᱚᱵᱽ ᱨᱮᱱᱟᱜ ᱵᱮᱯᱟᱨ ᱠᱚᱛᱮ ᱠᱤᱪᱷᱩᱴᱟᱜ ᱵᱤᱱ ᱞᱟᱹᱭᱟᱹᱧ ᱞᱮᱠᱷᱟᱱ ᱡᱟᱦᱟᱱᱟᱜ ᱠᱚᱵᱤᱱ ᱡᱟᱦᱟᱸᱵᱤᱱ ᱵᱟᱰᱟᱭ ᱜᱮᱭᱟ ᱟᱹᱵᱤᱱ ᱾ ᱚᱱᱟ ᱠᱚ ᱞᱟᱹᱭ ᱞᱮᱠᱷᱟᱡ ᱛᱚᱵᱮ ᱠᱟᱹᱴᱤᱡ ᱵᱷᱟᱹᱜᱤ ᱧᱚᱜ ᱠᱚᱜᱼᱟ ᱾
ᱦᱚᱭ ᱾
ᱯᱚᱨᱚᱵ ᱫᱚ ᱯᱮ ᱢᱟᱦᱟᱞᱮ ᱢᱟᱱᱟᱣᱮᱫᱟ ᱦᱟᱸ ᱾
ᱚᱱᱟ ᱫᱚ ᱯᱮ ᱢᱟᱦᱟ ᱛᱚ?
ᱦᱚᱭ ᱯᱮ ᱢᱟᱦᱟᱞᱮ ᱢᱟᱱᱟᱣ ᱮᱫᱟ ᱾ ᱱᱚᱣᱟ ᱫᱚ ᱱᱚᱝᱠᱟ ᱞᱮᱠᱟ ᱡᱮ ᱩᱢ ᱢᱟᱦᱟ ᱟᱨ ᱫᱚᱥᱟᱨ ᱦᱤᱞᱚᱜ ᱫᱚ ᱦᱟᱸᱜ ᱥᱟᱨᱫᱤ ᱢᱟᱦᱟ ᱟᱨ ᱛᱮᱥᱟᱨ ᱦᱤᱞᱚᱜ ᱫᱚ ᱦᱟᱸᱜ ᱚᱱᱠᱟᱜᱮ ᱚᱱᱟ ᱡᱟᱞᱮ ᱢᱟᱦᱟ ᱾ ᱟᱫᱚ ᱩᱢ ᱢᱟᱦᱟ ᱦᱤᱞᱚᱜ ᱫᱚ ᱚᱱᱠᱟ ᱜᱮ ᱡᱟᱦᱮᱨ ᱥᱟᱹᱲᱤᱢ ᱫᱟᱵ ᱠᱚ ᱦᱩᱭᱩᱜᱼᱟ ᱱᱟᱭᱠᱮ ᱢᱮᱱᱟᱭᱟ ᱩᱱᱤ ᱱᱟᱭᱠᱮ ᱯᱩᱡᱟᱹ ᱯᱟᱥᱟ ᱯᱩᱡᱟᱹᱭᱟᱭ ᱚᱱᱟ ᱥᱟᱹᱨᱫᱤ ᱢᱟᱦᱟ ᱦᱤᱞᱚᱜ ᱫᱚ ᱾ ᱟᱨ ᱩᱢ ᱢᱟᱦᱟ ᱦᱤᱞᱚᱜ ᱫᱚ ᱥᱩᱫᱷᱩ ᱡᱟᱦᱟᱸ ᱠᱚ ᱥᱟᱯᱷᱟᱭᱟᱠᱚ ᱡᱟᱦᱮᱨ ᱥᱟᱹᱲᱤᱢ ᱠᱚ ᱫᱟᱵᱟ ᱟᱨ ᱫᱚᱥᱟᱨ ᱦᱤᱞᱚᱜ ᱫᱚ ᱚᱱᱠᱟ ᱜᱮ ᱱᱟᱭᱠᱮ ᱠᱚ ᱟᱹᱜᱩᱭᱟ ᱟᱭᱟᱜ ᱚᱲᱟᱜ ᱠᱷᱚᱱᱟᱜ ᱮᱱᱮᱡ ᱮᱱᱮᱡ ᱛᱮ ᱠᱩᱞᱤ ᱠᱩᱞᱤ ᱛᱮ ᱥᱮᱨᱮᱧ ᱥᱮᱨᱮᱧ ᱛᱮᱠᱚ ᱟᱹᱜᱩᱭᱟ ᱟᱨ ᱚᱸᱰᱮ ᱡᱟᱦᱮᱨ ᱨᱮ ᱟᱹᱜᱩ ᱠᱟᱛᱮᱫ ᱚᱸᱰᱮ ᱯᱩᱡᱟᱹ ᱯᱟᱥᱟᱭᱟᱭ ᱟᱨ ᱡᱟᱦᱟᱸ ᱛᱤᱱᱟᱹᱜ ᱫᱟᱲᱮ ᱠᱚ ᱞᱟᱜᱟᱜᱼᱟ ᱚᱱᱟ ᱫᱟᱲᱮ ᱠᱚ ᱮᱢᱟᱣᱟᱠᱟᱭ ᱮᱢ ᱵᱚᱸᱜᱟ ᱵᱩᱨᱩ ᱠᱚ ᱛᱟᱯᱚᱨᱮ ᱡᱟᱦᱟ ᱚᱱᱟ ᱤᱱᱟ ᱚᱠᱛᱚ ᱫᱚ ᱦᱟᱸᱜ ᱚᱱᱟ ᱡᱟᱦᱟᱸ ᱥᱟᱨᱡᱚᱢ ᱵᱟᱦᱟᱜ ᱫᱚ᱾ ᱚᱱᱟ ᱥᱟᱨᱡᱚᱢ ᱵᱟᱦᱟ ᱫᱚ ᱦᱟᱸᱜ ᱚᱱᱟ ᱯᱩᱡᱟᱹ ᱯᱟᱥᱟᱣ ᱚᱠᱛᱚ ᱩᱱ ᱥᱚᱢᱚᱭ ᱞᱟᱜᱟᱜᱼᱟ ᱟᱨ ᱪᱮᱫ᱾ ᱟᱫᱚ ᱚᱱᱟ ᱯᱩᱡᱟᱹ ᱯᱟᱥᱟ ᱡᱟᱦᱟᱸ ᱡᱚᱠᱷᱚᱱ ᱞᱟᱜᱟᱜᱼᱟ᱾ ᱟᱫᱚ ᱰᱷᱮᱨ ᱧᱚᱜ ᱠᱚ ᱦᱮᱴᱮᱡ ᱠᱟᱜᱼᱟ ᱫᱟᱨᱮ ᱠᱷᱚᱱᱟᱜ ᱥᱟᱨᱡᱚᱢ ᱵᱟᱦᱟ ᱫᱚ ᱟᱫᱚᱼᱼ ᱡᱟᱦᱟᱸᱭ ᱠᱚ ᱚᱱᱠᱟ ᱠᱚ ᱪᱟᱞᱟᱜᱼᱟ ᱦᱟᱸᱜ ᱚᱸᱰᱮ ᱡᱟᱦᱮᱨ ᱛᱷᱟᱱᱼᱼ ᱩᱱᱥᱚᱢᱚᱭ ᱚᱸᱰᱮ ᱠᱚ ᱡᱚᱦᱟᱨᱟᱠᱚ ᱡᱚᱦᱟᱨ ᱚᱠᱛᱚ ᱜᱮᱦᱟᱜ ᱚᱱᱟ ᱥᱟᱨᱡᱚᱢ ᱵᱟᱦᱟ ᱫᱚᱼᱼ ᱜᱚᱪᱷᱟᱨ ᱨᱮᱠᱚ ᱮᱢᱟ ᱠᱚᱣᱟ ᱟᱨ ᱪᱮᱫ ᱟᱫᱚ ᱜᱳᱪᱷᱟᱨᱮ ᱮᱢ ᱠᱟᱛᱮᱫ ᱚᱱᱟ ᱫᱚ ᱦᱟᱸᱜᱼᱼ ᱞᱩᱛᱩᱨ ᱨᱮᱠᱚ ᱨᱮᱵᱮᱫ ᱠᱮᱫ ᱜᱮ ᱟᱨ ᱨᱮᱵᱮᱫ ᱠᱟᱛᱮ ᱫᱚᱦᱟᱸᱜ ᱟᱫᱚᱼᱼ ᱚᱱᱟ ᱡᱟᱦᱮᱨ ᱡᱟᱦᱟᱸ ᱛᱷᱟᱱ ᱢᱮᱱᱟᱜᱼᱟ ᱚᱱᱟ ᱛᱷᱟᱱ ᱫᱷᱟᱨᱮ ᱫᱷᱟᱨᱮ ᱛᱮᱠᱚᱼᱼ ᱮᱱᱮᱡ ᱟᱹᱪᱩᱨᱟ
ᱦᱩᱸ
ᱟᱨ ᱮᱱᱮᱡ ᱟᱹᱪᱩᱨ ᱟᱹᱪᱩᱨ ᱛᱮᱜᱮ ᱦᱟᱸᱜ ᱤᱱᱟ ᱚᱠᱛᱮ ᱚᱱᱠᱟ ᱮᱱᱮᱡ ᱮᱱᱮᱡ ᱛᱮᱜᱮ ᱦᱟᱸᱜ ᱥᱚᱲᱼᱼ ᱥᱩᱲᱟ ᱠᱚᱦᱚ ᱦᱩᱭ ᱡᱟᱣᱨᱟᱜᱼᱟ ᱟᱫᱚ ᱚᱱᱟ ᱥᱚᱲᱮ ᱠᱚ ᱡᱚᱢ ᱵᱟᱲᱟ ᱠᱟᱛᱮᱫ ᱜᱮ ᱦᱟᱸᱜᱼᱼ ᱟᱫᱚ ᱚᱲᱟᱜ ᱠᱚ ᱦᱤᱡᱩᱜᱼᱟ ᱚᱱᱟ ᱟᱹᱭᱩᱵᱚᱜ ᱢᱟᱲᱟᱝ ᱜᱮ ᱟᱫᱚᱼᱼ ᱢᱟᱱᱮ ᱟᱹᱭᱵᱩᱵ ᱢᱟᱲᱟᱝ ᱜᱮ ᱚᱱᱠᱟᱜᱮ, ᱡᱚᱠᱷᱚᱱ ᱱᱟᱭᱠᱮ ᱠᱚ ᱟᱹᱜᱩᱭᱟ ᱟᱨᱚ ᱡᱟᱦᱮᱨ ᱛᱷᱟᱱ ᱠᱷᱚᱱᱟᱜ ᱟᱫᱚ ᱩᱱ ᱥᱚᱢᱚᱭ ᱦᱚᱸ ᱚᱱᱠ ᱜᱮ ᱮᱱᱮᱡ ᱮᱱᱮᱡᱼᱼ ᱛᱮᱠᱚ ᱟᱹᱜᱩᱭᱟ ᱟᱨ ᱠᱩᱞᱤ ᱠᱩᱞᱤ ᱛᱮ, ᱡᱟᱦᱟᱸ ᱛᱤᱱᱟᱹᱜ ᱚᱲᱟᱜ ᱡᱚᱛᱚ ᱚᱲᱟᱜ ᱨᱮᱦᱟᱸᱜ ᱡᱟᱸᱜᱟ ᱱᱟᱭᱠᱮ ᱫᱚᱠᱚ ᱟᱹᱜᱩ ᱮᱭᱟ ᱟᱨ ᱪᱮᱫ᱾ ᱠᱩᱞᱦᱤ ᱠᱩᱞᱦᱤ ᱛᱮᱜᱮ ᱟᱹᱨᱩᱵ ᱟᱹᱨᱩᱵ ᱛᱮᱜᱮ ᱠᱚ ᱟᱹᱜᱩᱭᱟ ᱟᱨ ᱟᱭᱟᱜ ᱚᱲᱟᱜ ᱠᱚ ᱥᱮᱴᱮᱨ ᱦᱚᱴᱚ ᱠᱟᱭᱟ᱾
ᱦᱩᱸ
ᱦᱳᱭ
ᱮ ᱟᱹᱞᱤᱧ ᱞᱤᱧ ᱞᱟᱹᱭᱮᱼᱟ ᱢᱟᱱᱮ ᱱᱟᱭᱠᱮ ᱫᱚ ᱢᱟᱱᱮᱼᱼ ᱪᱮᱫ ᱠᱟᱱ ᱦᱚᱲ ᱠᱚ ᱫᱚᱦᱚ ᱠᱚᱣᱟ ᱠᱚ ᱱᱟᱭᱠᱮ ᱫᱚ᱾
ᱱᱟᱭᱠᱮ ᱫᱚ ᱦᱟᱸᱜ ᱡᱟᱦᱟᱸ ᱫᱚ ᱰᱟᱹᱜᱩᱭᱟᱹ ᱦᱚᱲ ᱟᱨ ᱪᱮᱫ,
ᱦᱩᱸ
ᱚᱱᱮ ᱚᱱᱠᱟᱱ ᱦᱚᱲ ᱠᱚ ᱦᱟᱸᱜ ᱱᱟᱭᱠᱮ ᱫᱚᱠᱚ ᱫᱚᱦᱚ ᱠᱚᱣᱟ᱾
ᱛᱟᱦᱞᱮ ᱞᱟᱵᱷ ᱠᱚ ᱟᱪᱪᱷᱟ
ᱦᱳᱭ᱾
ᱟᱨ ᱚᱱᱮ ᱡᱟᱦᱟᱸ ᱞᱤᱧ ᱢᱮᱱ ᱠᱮᱫ ᱡᱟᱞᱮ ᱢᱟᱜ ᱦᱮᱸ ᱡᱟᱞᱮ ᱢᱟᱦᱟ ᱦᱤᱞᱳᱜ᱾ ᱡᱟᱞᱮ ᱢᱟᱦᱟ ᱦᱤᱞᱳᱜ ᱫᱚ ᱦᱟᱸᱜᱼᱼ ᱚᱱᱠᱟ ᱡᱟᱦᱟᱸᱭ ᱠᱚ ᱜᱟᱱᱚᱜ ᱟᱠᱚ ᱡᱮᱢᱚᱱ ᱵᱟᱹᱦᱩ ᱫᱩᱫᱩ ᱦᱚ ᱫᱟᱼᱼ ᱛᱩ ᱩᱱᱠᱩ ᱠᱚ ᱦᱟᱸᱜ ᱜᱟᱱᱚᱜ ᱞᱮᱠᱟᱱ ᱞᱟᱸᱫᱟ ᱜᱟᱱᱚᱜ ᱦᱚᱲ ᱡᱟᱦᱟᱸᱭ ᱠᱚ ᱟᱫᱚ ᱩᱱᱠᱩ ᱠᱚᱫᱚ ᱦᱟᱸᱜᱼᱼ ᱚᱱᱠᱟ ᱫᱟᱜ ᱫᱩᱞ ᱦᱩᱭᱩᱜᱼᱟ ᱟᱨ ᱪᱮᱫ,
ᱢᱟᱱᱮ ᱨᱟᱹᱥᱠᱟᱹ ᱵᱟᱲᱟᱭᱟ ᱯᱮ ᱟᱫᱚ ᱪᱮᱫ᱾
ᱨᱟᱹᱠᱟᱹ ᱵᱟᱲᱟ ᱦᱩᱭᱩᱜᱼᱟ ᱴᱟᱢᱟᱠ ᱛᱩᱢᱫᱟᱹᱜ ᱟᱛᱮᱜ ᱮᱱᱮᱡ ᱦᱩᱭᱩᱜᱼᱟ ᱨᱟᱹᱥᱠᱟᱹ ᱵᱟᱦᱟ ᱫᱟᱜ ᱫᱩᱞ ᱦᱩᱭᱩᱜᱼᱟ। ᱟᱨᱠᱤ ᱮᱱᱦᱤᱞᱳᱜ ᱫᱚ।
ᱚᱱᱟᱜᱮ ᱛᱟᱵᱚᱱ ᱟᱵᱚ ᱱᱟᱜ ᱫᱚ ᱦᱚᱞᱤ ᱵᱟ?
ᱦᱳᱭ ᱚᱱᱟᱜᱮ ᱦᱟᱸᱜ ᱟᱵᱚ ᱫᱚ ᱦᱳᱞᱤ ᱵᱚᱱ ᱢᱮᱛᱟᱣᱟᱜ ᱠᱟᱱ ᱫᱚ ᱵᱟᱦᱟ ᱫᱟᱜ ᱵᱚᱱ ᱢᱮᱛᱟᱜ ᱠᱟᱱᱟ ᱡᱟᱦᱟᱸ ᱫᱚ᱾
ᱦᱩᱸ
ᱦᱳᱭ ᱟᱵᱚ ᱫᱚ ᱦᱟᱸᱜ ᱡᱮᱢᱚᱱ ᱫᱤᱠᱩ ᱪᱷᱟᱹᱛᱤᱠ ᱞᱮᱠᱟ ᱚᱱᱠᱟ ᱫᱚ ᱡᱮ ᱫᱤᱠᱩ ᱪᱟᱹᱛᱤᱠ ᱫᱚ ᱦᱟᱸᱜ ᱡᱮᱢᱚᱱ ᱦᱳᱞᱤ ᱦᱟᱱᱟ ᱱᱟᱣᱟ᱾ ᱨᱚᱝ ᱠᱚᱛᱮ ᱠᱚ ᱢᱟᱱᱟᱣᱟ। ᱥᱮ ᱚᱱᱮᱚᱱᱟ ᱨᱚᱝ ᱠᱚ ᱚᱡᱚᱜ ᱡᱚᱝᱚᱜᱼᱟ ᱟᱵᱚ ᱫᱚ ᱚᱱᱠᱟ ᱫᱚ ᱵᱟᱝᱟ ᱟᱵᱚᱣᱟᱜ, ᱥᱮᱨᱣᱟᱨᱮ ᱟᱥᱟ ᱟᱵᱚᱣᱟᱜ, ᱪᱟᱹᱞᱤ ᱫᱚ ᱟᱞᱟᱫᱟ ᱨᱚᱠᱚᱢ ᱢᱮᱱᱟᱜ ᱟᱠᱟᱫᱟ ᱡᱮᱢᱚᱱ ᱟᱵᱚ ᱫᱚ ᱥᱩᱫᱩ ᱚᱱᱟ ᱵᱟᱦᱟ ᱫᱟᱜᱽ ᱜᱮ ᱚᱱᱟ ᱵᱟᱦᱟ, ᱫᱟᱜᱽ ᱜᱮᱵᱚᱱ ᱢᱮᱛᱟᱜᱼᱟ ᱚᱱᱟ ᱫᱚ ᱟᱵᱚ ᱫᱚ ᱚᱱᱟ ᱫᱟᱜᱽ ᱜᱮᱵᱚᱱ ᱥᱩᱫᱩ ᱵᱚᱱ ᱫᱩᱞ ᱡᱚᱝᱚᱜᱼᱟ ᱟᱨ ᱪᱮᱫ ᱟᱵᱚᱣᱟᱜ, ᱟᱵᱤᱨ ᱠᱚ ᱡᱟᱦᱟᱸᱱᱟᱜ ᱨᱚᱝ ᱠᱚᱫᱚ ᱚᱡᱚᱜ ᱫᱚ ᱵᱟᱭ ᱜᱟᱱᱚᱜᱼᱟ ᱟᱨ ᱪᱮᱫ᱾
ᱟᱨ ᱢᱤᱫᱴᱮᱜ ᱠᱟᱛᱷᱟ ᱵᱚᱭᱦᱟ ᱟᱵᱚᱣᱟᱜ ᱥᱮᱨᱣᱟ ᱨᱮ ᱡᱟᱦᱟᱸ ᱠᱚ ᱢᱮᱱᱟ ᱠᱤᱱᱛᱩ, ᱠᱚᱨᱟᱭᱮᱜᱼᱟ ᱵᱚ ᱢᱟᱱᱮ, ᱟᱹᱰᱤᱜᱟᱱ ᱢᱟᱱᱮ ᱥᱟᱱᱛᱟᱲ ᱥᱚᱢᱟᱡᱽ ᱨᱮᱫᱚ ᱚᱠᱚᱭ ᱠᱚ ᱢᱟᱱᱮ ᱜᱟᱣᱞᱤ ᱢᱮᱱᱟᱜ ᱠᱚᱣᱟ᱾ ᱩᱱᱠᱩ ᱫᱚᱠᱚ ᱠᱚᱨᱟᱣᱮᱫᱼᱟ ᱠᱚ ᱛᱚ, ᱟᱫᱚ ᱢᱤᱫᱴᱤᱜ ᱠᱟᱛᱷᱟ ᱦᱩᱭᱩᱜ ᱠᱟᱱᱟ, ᱡᱮ ᱡᱷᱚᱛᱚ ᱟᱛᱳ ᱨᱮ ᱢᱤᱫᱛᱮ ᱦᱩᱭ ᱞᱮᱱᱠᱷᱟᱱ ᱫᱚ ᱟᱹᱰᱤ ᱱᱟᱯᱟᱭ ᱠᱚᱜᱼᱟ ᱥᱮ᱾ ᱢᱟᱱᱮ ᱫᱤᱱᱮ ᱫᱤᱠᱩ ᱡᱟᱹᱛᱤ ᱦᱚᱸᱠᱚ ᱵᱟᱲᱟᱭ ᱠᱮᱭᱟ ᱵᱟᱝᱟ ᱱᱤᱭᱟᱹ ᱦᱚᱲ ᱫᱚ, ᱱᱤᱭᱟᱹ ᱥᱚᱢᱚᱭ ᱫᱚ ᱥᱟᱱᱛᱟᱲ ᱦᱚᱲᱟᱜ ᱫᱚ ᱱᱤᱭᱟᱹ ᱯᱚᱨᱚᱵᱽ ᱛᱟᱠᱚ᱾ ᱟᱫᱚ ᱟᱹᱰᱤ ᱡᱟᱭᱜᱟ ᱨᱮ ᱢᱟ ᱛᱮᱦᱮᱧ ᱦᱩᱭᱮᱱᱟ ᱛᱟᱯᱚᱨᱮ ᱠᱤᱪᱷᱩ ᱡᱟᱭᱜᱟᱨᱮ ᱜᱟᱯᱟ, ᱢᱮᱭᱟᱝ ᱚᱱᱠᱟ ᱦᱩᱭ ᱤᱫᱤᱜ ᱟᱥᱮ ᱢᱟᱱᱮ, ᱴᱟᱭᱤᱢ ᱫᱚ ᱤᱱᱟᱹ ᱜᱮ ᱛᱟᱦᱮᱱ ᱠᱟᱱᱟ ᱤᱱᱟᱹ ᱢᱟᱥ ᱨᱮᱜᱮ ᱠᱚ ᱠᱚᱨᱟᱣᱮᱫᱼᱟ ᱠᱤᱱᱛᱩ ᱟᱞᱟᱜᱼ ᱟᱞᱟᱜ ᱫᱤᱱ ᱨᱮᱠᱚ ᱠᱚᱨᱟᱣᱮᱫᱼᱟ।
ᱦᱳᱭ ᱦᱳᱭ ᱦᱳᱭ ᱦᱮᱸ ᱚᱱᱠᱟ ᱦᱚᱸ,
ᱠᱚᱨᱟᱣ ᱠᱮᱭᱟ ᱠᱮᱞᱮᱱᱰᱟᱨ ᱠᱚ ᱡᱩᱫᱤ ᱛᱟᱦᱮᱸ ᱠᱚᱜ ᱛᱟᱵᱚᱱᱟ ᱛᱚ ᱵᱷᱟᱞᱳ ᱵᱷᱟᱹᱜᱤ ᱠᱚᱜᱼᱟ ᱥᱟᱱᱛᱟᱲᱟᱜ᱾ ᱢᱤᱠᱴᱮᱜ ᱠᱮᱞᱮᱱᱰᱟᱨ ᱢᱮᱱᱟᱜ ᱛᱟᱠᱚᱣᱟ, ᱡᱮᱨᱚᱠᱚᱢ ᱫᱤᱠᱩ ᱡᱟᱹᱛᱤᱭᱟᱜ ᱢᱮᱱᱟᱜᱼᱟ।
ᱡᱚᱛᱷᱟᱛ ᱠᱟᱛᱷᱟ ᱜᱮᱵᱚᱱ ᱢᱮᱱ ᱠᱟᱜᱼᱟ ᱚᱱᱠᱟᱜ ᱜᱮ ᱟᱵᱚ ᱦᱚᱸ ᱡᱟᱦᱟᱸ ᱛᱤᱱᱟᱹᱜ, ᱥᱟᱱᱛᱟᱲ ᱦᱚᱯᱚᱱ ᱥᱮ ᱠᱷᱮᱨᱣᱟᱞ ᱦᱚᱯᱚᱱ ᱠᱚ ᱢᱮᱱᱟᱜ᱾ ᱢᱟᱱᱟᱣᱟ ᱟᱫᱚ ᱚᱱᱮ ᱚᱱᱠᱟ ᱟᱭᱢᱟ ᱡᱟᱭᱜᱟ ᱨᱮᱜᱮ ᱟᱭᱢᱟ ᱞᱮᱠᱟ ᱵᱚᱱ ᱢᱟᱱᱟᱣ ᱵᱟᱛᱟᱣ, ᱛᱟᱭᱟ ᱦᱟᱸᱜ ᱵᱷᱮᱜᱟᱨᱼ ᱵᱷᱮᱜᱟᱨ ᱵᱚᱱ ᱯᱩᱡᱟᱹ ᱯᱟᱥᱟ ᱦᱚᱸ, ᱯᱩᱡᱟᱹ ᱯᱟᱹᱥᱟᱭᱟ ᱢᱟᱱᱟᱣ ᱵᱟᱛᱟᱣ ᱦᱚᱸ ᱱᱟᱜᱠᱷᱟᱱ ᱚᱱᱠᱟ ᱜᱮᱵᱚᱱ ᱢᱟᱱᱟᱣ ᱵᱟᱛᱟᱣᱼᱟ ᱵᱷᱮᱜᱟᱨ ᱵᱷᱮᱜᱟᱨ ᱦᱟᱸᱜ ᱟᱫᱚ ᱱᱚᱜᱼᱚ ᱱᱚᱣᱟ ᱜᱮ ᱦᱟᱸᱜ ᱡᱩᱫᱤ, ᱢᱟᱱᱟᱣ, ᱡᱚᱛᱚ ᱦᱚᱲᱜᱮ ᱡᱩᱫᱤ ᱥᱚᱢᱟᱱ ᱥᱮ ᱥᱚᱢᱟᱱ ᱫᱤᱱ ᱨᱮ ᱤᱱᱟᱹ ᱫᱤᱱ ᱦᱤᱞᱳᱜ ᱜᱮᱵᱚᱱ ᱢᱟᱱᱟᱣ ᱵᱟᱛᱟᱣ ᱞᱮᱠᱷᱟᱱ ᱫᱚ, ᱟᱹᱰᱤᱜᱮ ᱦᱟᱸᱜ᱾
ᱱᱟᱯᱟᱭ ᱠᱚᱜᱼᱟ ᱛᱟᱨᱯᱚᱨᱮ ᱚᱠᱚᱭ ᱠᱚ ᱵᱟᱡᱟᱨ ᱠᱚᱨᱮ ᱢᱮᱱᱟᱜ ᱠᱚᱣᱟ, ᱫᱤᱞᱮ ᱢᱟᱱᱮ ᱢᱤᱫᱴᱤᱜ ᱟᱨ ᱢᱤᱫᱴᱤᱜ ᱛᱟᱦᱮᱸ ᱠᱚᱣᱟᱜ ᱛᱷᱟᱱ ᱡᱟᱦᱟᱸᱨᱮ ᱚᱠᱚᱭᱟᱜ ᱟᱹᱛᱩ ᱫᱤᱥᱚᱢ ᱦᱚᱲ ᱠᱚ ᱵᱟᱲᱟᱭᱟ ᱠᱤᱪᱷᱩ ᱚᱠᱚᱭ ᱵᱷᱟᱜᱤ ᱵᱷᱟᱜᱤ ᱦᱚᱲ, ᱩᱱᱠᱩ ᱫᱚ ᱚᱸᱰᱮ ᱠᱚ ᱦᱮᱡ ᱠᱚᱜᱼᱟ ᱠᱚ ᱛᱟᱯᱚᱨᱮ ᱟᱨ ᱟᱞᱟᱜ ᱟᱹᱛᱩ ᱨᱮ ᱟᱞᱟᱜᱽ ᱟᱞᱟᱜᱽ ᱠᱚ ᱢᱟᱱᱟ ᱠᱮᱭᱟ ᱠᱚ ᱢᱟᱱᱮ ᱢᱤᱫ, ᱛᱤᱜ ᱫᱤᱱ ᱨᱮᱜᱮ ᱠᱚ ᱢᱟᱱᱟᱣ ᱠᱮᱭᱟ᱾ ᱠᱤᱱᱛᱩ ᱟᱞᱟᱫᱟ ᱟᱞᱟᱫᱟ ᱫᱤᱞᱮ ᱟᱞᱮ ᱠᱚᱦᱚᱸ ᱞᱮ ᱜᱚᱲᱚ ᱥᱚᱯᱚᱦᱚᱫ ᱞᱮ ᱮᱢ ᱫᱟᱲᱮ ᱠᱮᱭᱟᱞᱮ ᱥᱮ ᱵᱟᱝ? ᱵᱷᱟᱹᱜᱤ ᱠᱚᱜᱼᱟ ᱫᱤᱱᱮ ᱡᱟᱦᱟᱸᱨᱮ ᱚᱠᱚᱭ ᱢᱤᱫᱴᱤᱜ ᱚᱲᱟᱜ ᱜᱮᱛᱟᱭᱟ ᱚᱲᱟᱜ ᱟᱫᱚ ᱪᱟᱠ